ᱜᱚᱢᱠᱮ ᱡᱚᱦᱟᱨ
ᱦᱮᱸ ᱡᱚᱦᱟᱨ ᱜᱮ ᱜᱚᱢᱠᱮ
ᱟᱪᱪᱷᱟ ᱜᱚᱝᱠᱮ ᱪᱤᱠᱟ ᱦᱩᱭᱩᱜ ᱠᱟᱱᱟ ᱛᱟᱦᱚᱞᱮ
ᱱᱤᱛᱚᱜ ᱫᱚ ᱚᱲᱟᱜ ᱨᱮ ᱦᱳᱲᱳ ᱠᱚ ᱨᱚᱦᱚᱭ ᱦᱩᱭᱩᱜ ᱠᱟᱱ ᱜᱮᱭᱟ
ᱚ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ
ᱚ ᱛᱟᱦᱚᱞᱮ ᱦᱳᱲᱳ ᱨᱚᱦᱚᱭ ᱠᱚᱫᱚ ᱛᱤᱱᱟᱹᱜ ᱡᱷᱟᱹᱞ
ᱮᱠᱷᱚᱱ ᱨᱚᱦᱚᱭ ᱦᱩᱭᱩᱜ ᱠᱟᱱᱟ ᱛᱚᱞᱟ ᱠᱚ ᱟᱨᱠᱤ ᱛᱩᱫ ᱠᱟᱛᱮᱜ
ᱚᱻ ᱵᱟᱹᱭᱦᱟᱹᱲ
ᱦᱳᱭ ᱵᱟ, ᱭᱦᱟᱹᱲ
ᱚ ᱟᱹᱰᱤ ᱱᱟᱯᱟᱭ ᱠᱟᱛᱷᱟ
ᱟᱯᱮ ᱥᱮᱫ ᱫᱚ?
ᱟᱞᱮ ᱥᱮᱫ ᱦᱚᱸ ᱜᱚᱝᱠᱮ ᱵᱟᱹᱫ ᱵᱟᱹᱭᱦᱟᱹᱲ ᱢᱟᱱᱮ ᱵᱟᱹᱭᱦᱟᱹᱲ ᱪᱟᱞᱟᱜ ᱠᱟᱱᱟ ᱵᱟᱹᱫᱽ ᱫᱚ ᱟᱹᱣᱨᱤ ᱞᱮ ᱮᱦᱚᱵᱟ
ᱟᱪᱪᱷᱟ
ᱫᱟᱜ ᱚᱱᱠᱟ ᱵᱟᱭ ᱡᱟᱹᱲᱤ ᱠᱟᱫᱟ ᱛᱚ
ᱚ ᱟᱯᱮᱥᱮᱫ ᱫᱟᱜ ᱵᱟᱭ ᱡᱟᱹᱲᱤ ᱠᱮᱫᱟ
ᱜᱚᱝᱠᱮ ᱢᱟᱱᱮ ᱵᱟᱹᱭᱦᱟᱹᱲ ᱨᱮ ᱨᱚᱦᱚᱭ ᱞᱮᱠᱟ ᱫᱚ ᱡᱟᱹᱲᱤᱭ ᱠᱮᱫᱟ ᱵᱟᱹᱫᱽ ᱨᱮ ᱨᱚᱦᱚᱭ ᱞᱮᱠᱟ ᱫᱚ ᱟᱹᱣᱨᱤᱜᱼᱟ
ᱟᱪᱷᱟ ᱟᱪᱷᱟ ᱱᱚᱛᱮ ᱫᱚ ᱜᱚᱴᱟ ᱜᱮ
ᱚ ᱱᱟᱯᱟᱭ ᱠᱟᱛᱷᱟ
ᱟᱪᱪᱷᱟ᱾
ᱟᱪᱪᱷᱟ ᱜᱚᱝᱠᱮ ᱪᱮᱫ ᱞᱮᱠᱟ ᱟᱯᱮ ᱥᱮᱱ ᱫᱚ ᱦᱩᱲᱩ ᱠᱚᱫᱚ ᱦᱩᱭᱩᱜᱼᱟ?
ᱟᱞᱮ ᱥᱮᱫ ᱫᱚ ᱢᱚᱴᱟ ᱢᱚᱴᱤ ᱟᱨᱠᱤ ᱦᱩᱭᱩᱜᱼᱟ, ᱫᱚᱢᱮ ᱵᱷᱟᱜᱤ ᱦᱚᱸ ᱵᱟᱝ ᱠᱟᱨᱚᱱ ᱤᱭᱟᱹ ᱠᱚ ᱡᱚᱢ ᱟ ᱛᱚ ᱛᱤᱡᱩ ᱠᱚ᱾
ᱦᱳᱭ ᱚ ᱛᱟᱨᱯᱚᱨ ᱜᱚᱢᱠᱮ ᱛᱟᱞᱦᱮ ᱟᱯᱮ ᱥᱮᱫ ᱫᱚ ᱪᱮᱫ ᱦᱟᱥᱟ ᱠᱟᱱᱟ? ᱢᱟᱱᱮ ᱦᱟᱥᱟ ᱦᱮᱸ ᱢᱟᱱᱮ ᱪᱮᱫ ᱞᱮᱠᱟᱱᱼᱟᱜ ᱦᱟᱥᱟ ᱠᱟᱱᱟ᱾
ᱪᱮᱜᱠᱟ ᱟᱫᱚ ᱤᱧ ᱫᱩᱧ ᱞᱟᱹᱭ ᱟ ᱪᱤᱠᱜᱟ ᱟᱫᱚ ᱞᱤᱧ ᱞᱟᱹᱭ ᱟ ᱞᱚᱥᱚᱫ ᱦᱟᱥᱟ ᱦᱚᱸᱛᱚ ᱦᱮᱱᱟᱜᱼᱟ ᱟᱫᱚ
ᱦᱳᱭ ᱦᱮᱸ ᱪᱤᱴᱞᱟᱹ ᱦᱟᱥᱟ ᱵᱟᱹᱞᱤ ᱢᱮᱥᱟ ᱦᱟᱥᱟ ᱪᱮᱫ ᱞᱮᱠᱟ ᱚᱱᱠᱟ
ᱦᱳᱭ ᱚᱱᱟ ᱦᱟᱥᱟ ᱠᱚᱦᱚᱸ ᱦᱮᱱᱟᱜᱼᱟ ᱱᱚᱛᱮ
ᱜᱚᱝᱠᱮ ᱟᱯᱮ ᱥᱮᱫ ᱫᱚ ᱱᱮᱛᱟᱨ ᱫᱚᱵᱮᱱ ᱱᱮᱛᱟᱨ ᱫᱚ ᱤᱭᱟᱹ ᱱᱮᱛᱟᱨ ᱛᱚ ᱡᱩᱜ ᱫᱤᱱ ᱫᱚ ᱟᱹᱨᱩᱯᱷᱮᱨᱟᱣ ᱦᱮᱡ ᱠᱟᱱᱟ ᱛᱚ ᱟᱯᱮ ᱥᱮᱱ ᱫᱚ ᱪᱮᱫ ᱞᱮᱠᱟ ᱱᱚᱝᱠᱟ ᱰᱟᱝᱨᱤ ᱱᱟᱦᱮᱞ ᱛᱮ ᱵᱟᱹᱲᱛᱤ ᱠᱩ ᱥᱤᱭ ᱛᱟᱦᱮᱸᱱ ᱟ ᱥᱮ ᱱᱚᱝᱠᱟ ᱴᱨᱟᱠᱴᱚᱨ ᱛᱮ?
ᱵᱟᱝ ᱴᱨᱟᱠᱴᱚᱨ ᱛᱮᱜᱮ ᱵᱤᱥᱤ ᱦᱮᱸ ᱵᱟᱹᱲᱛᱤ ᱫᱚ ᱥᱤᱭᱟ ᱠᱟᱱᱟ ᱱᱚᱮᱛ ᱵᱟᱹᱱᱩᱜ ᱠᱚᱣᱟ ᱟᱫᱚ ᱢᱟᱱᱮ ᱰᱟᱝᱨᱤ ᱱᱟᱦᱮᱞ ᱛᱮᱫᱚ ᱟᱫᱚ ᱵᱟᱠᱚ ᱥᱤᱭᱟ᱾
ᱚ ᱱᱟᱯᱟᱭ ᱠᱟᱛᱷᱟ ᱛᱟᱨᱯᱚᱨ ᱜᱚᱢᱠᱮ ᱥᱮᱫᱟᱭ ᱡᱟᱦᱟᱸ ᱞᱮᱠᱟ ᱟᱵᱚ ᱨᱮᱱ ᱫᱤᱫᱤ ᱵᱟ ᱫᱟᱫᱟ ᱦᱟᱲᱟᱢ ᱛᱟᱠᱚ ᱡᱟᱦᱟᱸ ᱞᱮᱠᱟ ᱦᱚᱲᱢᱚ ᱨᱮ ᱫᱟᱲᱮ ᱛᱟᱦᱮᱸ ᱞᱮᱱ ᱛᱟᱠᱚᱣᱟ, ᱩᱱᱠᱩ ᱫᱚ ᱠᱟᱹᱢᱤ ᱠᱟᱛᱮᱫ ᱜᱮᱠᱚ ᱟᱹᱥᱩᱞ ᱚᱜ ᱠᱟᱱ ᱛᱟᱦᱮᱸᱱᱟ᱾ ᱛᱟᱯᱚᱨ ᱱᱮᱛᱟᱨ ᱟᱵᱚ ᱨᱮᱱ ᱡᱮᱱᱟᱨᱮᱥᱚᱱ ᱠᱚᱫᱚ ᱯᱨᱟᱭ ᱱᱩᱠᱨᱤ ᱪᱟᱹᱠᱨᱤ ᱵᱟᱲᱟᱭ ᱫᱟᱠᱚ ᱛᱚ᱾ ᱟᱫᱚ ᱩᱱᱠᱩ ᱫᱚ ᱠᱟᱹᱴᱤᱡ ᱠᱚ ᱵᱩᱫᱷᱤ ᱠᱟᱱᱛᱮ ᱠᱚᱢ ᱠᱷᱟᱴᱟᱣ ᱛᱮ ᱵᱟᱹᱲᱛᱤ ᱠᱟᱹᱢᱤᱭ ᱫᱟᱠᱚ ᱚᱱᱟ ᱤᱭᱟᱹᱛᱮ ᱱᱮᱛᱟᱨ ᱴᱟᱠ ᱴᱨᱟᱠᱴᱚᱨ ᱛᱮ ᱯᱨᱟᱭ ᱠᱚ ᱥᱤᱭ ᱮᱫᱟ
ᱦᱳᱭ ᱦᱳᱭ ᱦᱩᱸ᱾
ᱟᱪᱪᱷᱟ᱾
ᱟᱵᱚᱨᱮᱱ ᱡᱟᱦᱟᱸ, ᱞᱟᱹᱭ ᱫᱟᱞᱤᱧ ᱟᱵᱚᱨᱮᱱ ᱡᱟᱦᱟᱸᱭ ᱞᱟᱦᱟ ᱡᱮᱱᱟᱨᱮᱥᱚᱱ ᱠᱚ ᱛᱟᱦᱮᱸ ᱠᱟᱱᱟ ᱩᱱᱠᱩ ᱫᱚ ᱠᱟᱹᱴᱤᱡ ᱟᱵᱚ ᱠᱷᱚᱱ ᱫᱚ ᱵᱤᱥᱤ ᱜᱮᱠᱚ ᱥᱚᱠᱛᱤᱥᱟᱞᱤ ᱠᱚ ᱛᱟᱦᱮᱸ ᱠᱟᱱᱟ ᱟᱨᱠᱤ᱾
ᱦᱳᱭ ᱦᱳᱭ ᱦᱳᱭ ᱚᱱᱟ ᱜᱮᱞᱤᱧ ᱚᱱᱟ ᱜᱮᱞᱤᱧ ᱞᱟᱹᱭ ᱦᱚᱪᱚ ᱠᱮᱫᱟ, ᱚᱱᱟ ᱤᱭᱟᱹ ᱛᱮᱜᱮ ᱛᱚ ᱟᱜᱮ ᱫᱚ ᱢᱟᱱᱮ ᱰᱟᱝᱨᱟ ᱥᱟᱶ ᱠᱚ ᱠᱷᱟᱴᱟᱜ ᱠᱟᱱ ᱛᱟᱦᱸᱱ ᱟ ᱰᱟᱝᱨᱟ ᱥᱚᱢᱟᱱ ᱜᱮ᱾
ᱦᱳᱭ᱾
ᱱᱮᱛᱟᱨ ᱫᱚ ᱱᱮᱛᱟᱨ ᱫᱚ ᱟᱵᱚ ᱠᱚᱫᱚ ᱚᱱᱟ ᱠᱚᱫᱚ ᱵᱟᱝ ᱵᱚᱱ ᱫᱟᱲᱮᱭᱟᱜᱼᱟ᱾
ᱦᱩᱸ ᱟᱵᱚᱣᱟᱜ ᱫᱚ ᱵᱩᱫᱷᱤ ᱢᱟᱨᱟᱝ ᱠᱟᱱᱟ ᱟᱫᱚ,
ᱦᱳᱭ ᱜᱚᱢᱠᱮ ᱴᱷᱤᱠ ᱠᱟᱛᱷᱟ ᱵᱮᱱ ᱢᱮᱱᱫᱟ ᱟᱨ ᱛᱟᱨᱯᱚᱨ ᱟᱨ ᱛᱟᱨᱯᱚᱨ ᱜᱚᱝᱠᱮ ᱧᱮᱞᱚᱜᱼᱟ ᱛᱟᱦᱞᱮ ᱟᱯᱮ ᱥᱮᱫ ᱫᱚ ᱱᱚᱝᱠᱟ ᱠᱟᱹᱲᱢᱤ ᱵᱟᱲᱟ ᱠᱚ ᱜᱮᱭᱟ ᱠᱚ ᱥᱮ?
ᱦᱮᱸ ᱦᱮᱸ ᱟᱯᱮ ᱥᱮᱫ ᱠᱟᱹᱲᱢᱤᱭᱼᱟᱜ ᱵᱮᱛᱚᱱ ᱛᱤᱱᱟᱹᱜ?
ᱚ ᱟᱞᱮ ᱥᱮᱱ ᱟᱹᱲᱟᱹᱭ ᱥᱚ ᱠᱚ ᱮᱢᱟ ᱠᱚᱣᱟ ᱟᱹᱛᱩ ᱚᱲᱟᱜ ᱠᱚᱨᱮᱜ ᱫᱚ᱾ ᱟᱨ ᱵᱟᱭᱨᱮ ᱪᱟᱞᱟᱣ ᱠᱷᱟᱡ ᱫᱚ ᱠᱟᱹᱴᱤᱡ ᱚ ᱵᱟ ᱵᱟᱭᱨᱮ ᱪᱟᱞᱟᱣ ᱞᱮᱠᱷᱟᱡ ᱫᱚ ᱢᱟᱱᱮ ᱮᱴᱟᱜ ᱟᱹᱛᱩ ᱠᱚᱨᱮᱜ ᱪᱟᱞᱟᱣ ᱠᱟᱛᱮ ᱯᱚᱧᱪᱟᱥ ᱴᱟᱠᱟ ᱜᱟᱱ ᱵᱟᱹᱲᱛᱤ
ᱦᱮᱸ᱾ ᱱᱚᱛᱮ ᱦᱚᱸ ᱚᱱᱠᱟ
ᱢᱚᱬᱮ ᱜᱮᱞ ᱴᱟᱠᱟ ᱜᱟᱱ ᱵᱟᱹᱲᱛᱤ ᱠᱟᱛᱮ ᱟᱪᱪᱷᱟ᱾ ᱱᱟᱯᱟᱭ ᱠᱟᱛᱷᱟ ᱟᱨ ᱜᱚᱢᱠᱮ ᱛᱟᱦᱚᱞᱮ ᱟᱯᱮ ᱥᱮᱱ ᱫᱚ ᱪᱮᱫ ᱦᱩᱲᱩ ᱠᱚ ᱨᱚᱦᱚᱭ ᱵᱟᱲᱟᱭ ᱟ ᱠᱤᱪᱷᱩ ᱵᱮᱱ ᱵᱟᱲᱟᱭ ᱠᱷᱟᱡ ᱵᱮᱱ ᱞᱟᱹᱭ ᱵᱮᱱ?
ᱱᱮᱛᱟᱨ ᱫᱚ ᱟᱫᱚ ᱟᱞᱮ ᱡᱟᱦᱟᱸ ᱦᱳᱲᱳ ᱠᱚᱠᱚ ᱞᱟᱹᱭᱟ ᱚᱱᱟ ᱟᱯᱮ ᱥᱮᱫ ᱟᱞᱟᱫᱟ ᱠᱚ ᱞᱟᱹᱭᱟ ᱠᱤᱱᱛᱩ ᱚᱱᱟ ᱦᱩᱲᱩ ᱜᱮᱠᱚ ᱨᱚᱦᱚᱭᱟ ᱟᱨᱠᱤ᱾
ᱟᱪᱪᱷᱟ ᱟᱪᱪᱷᱟ ᱞᱟᱹᱭ ᱵᱤᱱ ᱞᱟᱹᱭᱵᱤᱱ ᱟᱹᱰᱤ ᱱᱟᱯᱟᱭ ᱠᱟᱛᱷᱟ ᱵᱮᱱ ᱢᱮᱱ ᱫᱟ᱾
ᱡᱮᱢᱚᱱ ᱞᱚᱞᱟᱴ ᱦᱩᱲᱩ, ᱥᱚᱨᱱᱚ ᱦᱩᱲᱩ, ᱛᱟᱯᱚᱨ ᱦᱩᱸ ᱟᱨᱚ ᱟᱭᱢᱟ ᱜᱟᱱ ᱠᱚ ᱞᱟᱹᱭ ᱟ ᱠᱤᱱᱛᱩ ᱟᱹᱞᱤᱧ ᱫᱚ ᱩᱱᱟᱹᱜ ᱵᱟᱹᱞᱤᱧ ᱵᱟᱲᱟᱭᱟ ᱟᱨᱠᱤ᱾
ᱦᱳᱭ ᱴᱷᱤᱠ ᱴᱷᱤᱠ ᱱᱟᱯᱟᱭ ᱠᱟᱛᱷᱟ ᱱᱟᱯᱟᱭ ᱠᱟᱛᱷᱟ ᱦᱮᱸ ᱟᱞᱮ ᱥᱮᱫ ᱦᱚᱸ ᱱᱚᱛᱮ ᱫᱚ ᱥᱚᱨᱱᱚ ᱞᱚᱞᱟᱴ ᱦᱚᱸ ᱢᱤᱫᱵᱟᱨ ᱠᱚ ᱨᱚᱦᱚᱭ ᱜᱮᱭᱟ, ᱟᱨ ᱟᱨ ᱵᱟᱹᱲᱛᱤ ᱠᱟᱭᱛᱮ ᱧᱮᱞᱚᱜᱼᱟ ᱱᱮᱛᱟᱨ ᱫᱚ ᱚᱱᱟ ᱱᱟᱣᱟ ᱦᱩᱲᱩ ᱠᱚ ᱡᱟᱦᱟᱸ ᱱᱟᱣᱟ ᱦᱩᱲᱩ ᱠᱚ ᱵᱟᱡᱟᱨ ᱠᱚᱨᱮ ᱦᱤᱡᱩᱜᱼᱟ ᱚᱱᱟ ᱦᱩᱲᱩ ᱠᱚᱠᱚ ᱠᱤᱨᱤᱧ ᱛᱟᱦᱮᱱᱟ ᱚᱱᱟ ᱛᱮᱠᱚ ᱪᱟᱨᱟᱭᱟ ᱟᱨ ᱱᱮᱛᱚ ᱫᱚ ᱟᱹᱛᱩ ᱚᱲᱟᱜ ᱨᱮ ᱡᱟᱦᱟᱸ ᱠᱚ ᱟᱛᱳ ᱚᱲᱟᱜ ᱨᱮᱫᱚ ᱡᱟᱦᱟᱸ ᱦᱩᱲᱩ ᱠᱚ ᱛᱟᱦᱮᱱᱟ ᱚᱱᱟ ᱛᱮᱫᱚ ᱵᱟᱝᱠᱚ ᱛᱚᱞᱟᱭᱟ᱾ ᱢᱟᱱᱮ ᱟᱜᱮ ᱫᱚᱵᱚᱱ ᱧᱮᱞᱟ ᱡᱟᱦᱟᱸ ᱟᱵᱚ ᱟ ᱟᱹᱛᱩ ᱚᱲᱟᱜ ᱠᱚᱨᱮ ᱫᱚ ᱢᱮ ᱠᱤᱨᱤᱧ ᱛᱮᱫᱚ ᱪᱟᱨᱟ ᱫᱚ ᱵᱟᱝ ᱧᱟᱢᱚᱜ ᱠᱟᱱ ᱛᱟᱦᱮᱱᱟ ᱱᱤᱡᱮᱨᱟᱜ ᱜᱮ ᱤᱭᱟᱹ ᱠᱟᱛᱮᱮᱫ ᱵᱚᱱ ᱫᱚᱦᱚᱟᱜ ᱠᱟᱱ ᱛᱟᱸᱫᱱᱟ ᱟᱨ ᱜᱩ ᱥᱟᱯᱷᱟ ᱠᱟᱛᱮᱫ ᱚᱱᱟ ᱜᱮᱵᱚᱱ ᱪᱟᱨᱟᱭᱮᱫ ᱛᱟᱦᱮᱸᱱᱟ ᱢᱮᱱᱠᱷᱟᱱ ᱱᱮᱛᱟᱨ ᱫᱚ ᱟᱹᱛᱩ ᱨᱮ ᱥᱟᱱᱟᱢ ᱦᱚᱲ ᱞᱮᱠᱟᱜᱮ ᱢᱟᱱᱮ ᱠᱤᱨᱤᱧ ᱠᱟᱛᱮ ᱠᱚ ᱟᱹᱜᱩᱭ ᱫᱟ᱾
ᱦᱮᱸ ᱦᱮᱸ
ᱚᱱᱟ ᱪᱟᱨᱟ ᱠᱟᱛᱮᱫ ᱚᱱᱟ ᱛᱟᱭᱚᱢ ᱫᱟᱨᱟᱢ ᱦᱟᱨᱟ ᱞᱮᱱᱠᱷᱟᱡ ᱠᱟᱹᱴᱤᱡ ᱥᱮ ᱚᱱᱟ ᱠᱚ ᱨᱚᱦᱚᱭᱮᱫᱟ᱾
ᱛᱟᱦᱚᱞᱮ ᱟᱯᱮ ᱥᱮᱫ ᱫᱚ ᱜᱚᱝᱠᱮ ᱪᱮᱫ ᱠᱚ ᱦᱩᱭᱩᱜ ᱜᱮᱭᱟ
ᱚ ᱟᱞᱮ ᱦᱮᱸ ᱥᱚᱵᱽᱡᱤ
ᱵᱟᱝ ᱵᱟᱝᱟ ᱢᱟᱱᱮ ᱪᱮᱫ ᱯᱚᱨᱚᱵᱽ ᱠᱚ ᱟᱨᱠᱤ
ᱚᱻ ᱟᱞᱮ ᱥᱮᱱ ᱯᱚᱨᱚᱵᱽ ᱠᱚᱫᱚ ᱦᱩᱭᱩᱜ ᱜᱮᱭᱟ ᱟᱞᱮ ᱥᱮᱫ ᱫᱚ ᱨᱟᱸᱜᱟ ᱯᱟᱛᱟᱞ ᱵᱮᱱ ᱟᱸᱡᱚᱢ ᱟᱠᱟᱫ ᱜᱮᱭᱟ
ᱟᱨ ᱨᱟᱸᱜᱟ ᱯᱟᱛᱷᱚᱨ ᱵᱟᱹᱞᱤᱧ ᱟᱸᱡᱚᱢ ᱟᱠᱟᱫᱟ
ᱨᱟᱸᱜᱟ ᱯᱟᱛᱟ ᱚᱱᱟ ᱟᱡᱳᱫᱤᱭᱟᱹᱮ ᱦᱩᱭᱩᱜᱼᱟ
ᱨᱟᱸᱜᱟ ᱯᱟᱛ ᱛ ᱫᱚ ᱟᱸᱡᱚᱢ ᱟᱠᱟᱫᱟᱹᱧ
ᱦᱳᱭ ᱦᱳᱭ ᱚᱸᱰᱮ ᱚᱱᱟ ᱥᱩᱨ ᱨᱮ ᱛᱟᱞᱮ ᱟᱞᱮ ᱚᱲᱟᱜ ᱪᱚ
ᱟᱪᱪᱷᱟ ᱟᱪᱪᱷᱟ
ᱨᱮ ᱟᱹᱰᱤ ᱞᱟᱹᱴᱩ ᱜᱮ ᱦᱩᱭᱩᱜᱼᱟ ᱚᱱᱟ ᱵᱩᱨᱩ ᱫᱤᱥᱚᱢ ᱛᱚ
ᱚ ᱟᱪᱪᱷᱟ᱾
ᱛᱟᱨᱯᱚᱨ ᱱᱟᱱᱟ ᱦᱩᱱᱟᱹᱨ ᱫᱟᱨᱮ ᱥᱟᱠᱟᱢ ᱠᱚ ᱥᱮ ᱡᱚᱼ ᱵᱤᱞᱤ ᱠᱚᱦᱚᱸ ᱧᱮᱞᱚᱜᱼᱟ ᱚᱱᱟ ᱛᱟᱭᱚᱢ ᱟᱵᱮᱱ ᱦᱮᱸ ᱚᱱᱟ ᱠᱚᱨᱮᱱ ᱟᱭᱢᱟ ᱴᱩᱨᱤᱥᱴ ᱥᱮᱮᱱ ᱠᱚ ᱫᱟᱬᱟᱱ ᱦᱚᱲ ᱠᱚ ᱦᱤᱡᱩᱜ ᱛᱟᱦᱮᱱᱟ ᱚᱱᱟ ᱰᱮᱢ ᱠᱚᱨᱮ ᱧᱮᱧᱮᱞ᱾
ᱚ ᱛᱟᱦᱚᱞᱮ ᱟᱯᱮ ᱟᱹᱵᱤᱱ ᱥᱮᱫ ᱟᱨᱠᱤ ᱢᱟᱱᱮ ᱪᱮᱫ ᱥᱮ ᱟᱨᱠᱤ ᱤᱭᱟᱹ ᱠᱚᱨᱮ ᱧᱟᱢᱚᱜᱼᱟ ᱯᱷᱚᱞ ᱠᱚ
ᱚ ᱛᱮᱨᱮᱞ ᱛᱟᱨᱚᱯ ᱟᱨ ᱚᱱᱟ ᱠᱩᱲᱤᱫ ᱨᱢᱟᱟ ᱡᱟᱹᱱᱩᱢ ᱪᱮᱫ ᱠᱚ ᱢᱮᱛᱟᱜᱼᱟ᱾
ᱦᱳᱭ ᱦᱳᱭ ᱚᱱᱟ ᱜᱮᱠᱚ ᱢᱮᱛᱟᱜᱼᱟ
ᱛᱟᱯᱚᱨ ᱠᱟᱱᱴᱷᱟᱲ ᱠᱚᱦᱚᱸ ᱟᱹᱰᱤ ᱥᱟᱸᱜᱮ ᱧᱟᱢᱚᱜᱼᱟ ᱟᱨᱦᱚᱸ ᱟᱭᱢᱟ ᱱᱟᱱᱟ ᱦᱩᱱᱟᱹᱨ ᱡᱚ ᱵᱤᱞᱤ ᱠᱚ ᱢᱮᱱᱟᱜ ᱜᱮᱭᱟ᱾
ᱟᱪᱪᱷᱟ ᱟᱪᱪᱷᱟ ᱚ ᱚ ᱟᱪᱪᱷᱟ ᱟᱪᱪᱷᱟ
ᱦᱮᱸ ᱚᱱᱟ ᱠᱚ ᱥᱟᱱᱟᱢᱟᱜ ᱞᱮ ᱞᱮᱠᱟᱟᱜ ᱜᱮ ᱧᱟᱢᱚᱜᱼᱟ ᱢᱟᱱᱮ ᱚᱸᱰᱮ ᱠᱷᱚᱡ ᱜᱮ ᱵᱚᱦᱩᱛ ᱠᱤᱪᱷᱩ ᱛᱟᱨᱯᱚᱨ ᱵᱩᱨᱩ ᱨᱮᱫᱚᱵᱮᱱ ᱵᱟᱲᱟᱭ ᱜᱮᱭᱟ ᱥᱟᱦᱟᱱ ᱥᱟᱠᱟᱢ ᱚᱱᱟ ᱠᱚᱛᱚ ᱢᱮᱱᱟᱜ ᱜᱮᱭᱟ
ᱦᱮᱸ᱾
ᱦᱮᱸ ᱞᱟᱹᱭ ᱵᱮᱱ ᱟᱪᱪᱷᱟ ᱢᱮᱱᱫᱟᱞᱤᱧ ᱤᱭᱟᱹ ᱛᱤᱱᱟᱹᱜ ᱫᱷᱟᱹᱵᱤᱡ ᱵᱮᱱ ᱯᱟᱲᱦᱟᱣ ᱟᱠᱟᱱᱟ
ᱱᱚᱣᱟ ᱫᱚ ᱯᱟᱨᱥᱚᱱᱟᱞ ᱵᱟᱭ ᱦᱩᱭᱩᱜ ᱠᱟᱱᱟ
ᱚ ᱴᱷᱤᱠ ᱴᱷᱤᱠ
ᱟᱹᱛᱩ ᱵᱟᱨᱮ ᱞᱤᱧ ᱞᱟᱹᱭ ᱮᱟ, ᱢᱟᱱᱮ ᱟᱹᱞᱤᱧᱟᱜ ᱫᱚ ᱮᱡᱽ ᱠᱚᱢ ᱜᱮᱭᱟ, ᱮᱭᱡᱽ ᱠᱚᱢ ᱜᱮᱭᱟ᱾ ᱞᱟᱹᱭ ᱫᱟᱲᱮᱭᱟᱜ ᱵᱤᱱ ᱦᱟᱱᱰᱨᱮᱴ ᱞᱟᱹᱭ ᱫᱟᱲᱮᱭᱟᱜ ᱵᱤᱱ ᱦᱟᱱᱰᱨᱮᱴ ᱴᱩᱭᱮᱱᱴᱤ
ᱦᱮᱸ ᱛᱟᱦᱚᱞᱮ ᱱᱟᱯᱟᱭ ᱠᱟᱛᱷᱟ, ᱦᱮᱸ ᱟᱵᱮᱱ ᱡᱟᱦᱟᱸ ᱛᱤᱱᱟᱹᱜ ᱵᱮᱤᱱ ᱞᱟᱹᱭ ᱠᱮᱫᱟ ᱚᱱᱟ ᱠᱷ ᱳᱭ ᱵᱟᱨᱯᱮ ᱯᱮ ᱜᱟᱱ ᱵᱟᱹᱲᱛᱤ ᱜᱮᱛᱟᱞᱤᱧ ᱟᱹᱞᱤᱧ
ᱚ ᱛᱟᱦᱚᱞᱮ ᱟᱫᱚ ᱛᱟᱦᱚᱞᱮ ᱟᱯᱮ ᱥᱮᱫ ᱫᱚ ᱢᱟᱱᱮ ᱢᱟᱨᱟᱝ ᱢᱟᱨᱟᱝ ᱠᱚᱫᱚ ᱪᱤᱠᱠᱟ ᱠᱚ ᱦᱚᱦᱚ ᱟᱠᱚᱣᱟ
ᱢᱟᱨᱟᱝ ᱠᱚᱫᱚ ᱱᱚᱝᱠᱟ ᱫᱟᱫᱟ ᱫᱟᱫᱟ ᱥᱚᱢᱯᱚᱨ ᱠᱚᱫᱚ,
ᱚ ᱟᱪᱪᱷᱟ ᱫᱟᱫᱟ ᱜᱮᱠᱚ ᱢᱮᱛᱟᱜ ᱠᱚᱣᱟ ᱪᱮ᱾ ᱟᱨ ᱢᱟᱱᱮ ᱢᱟ ᱵᱟᱵᱟ ᱠᱚ
ᱞᱟᱹᱭ ᱵᱮᱱ ᱦᱮᱸ ᱟᱭᱳ ᱵᱟᱵᱟ ᱟᱨ ᱵᱟᱠᱷᱟᱡ ᱜᱚ ᱵᱟᱵᱟ
ᱚ
ᱦᱮᱸ ᱟᱭᱳ ᱫᱚ ᱵᱤᱥᱮᱥ ᱠᱚᱢ ᱟᱸᱡᱢᱚᱜᱼᱟ, ᱜᱚᱜᱚ ᱠᱚ ᱦᱚᱦᱚᱭᱟ᱾
ᱟᱪᱪᱷᱟ ᱚ
ᱟᱨ ᱛᱟᱨᱯᱚᱨ ᱟᱯᱮ ᱥᱮᱫ ᱫᱚ ᱵᱟᱦᱟ ᱥᱚᱦᱨᱟᱭ ᱫᱚ ᱦᱩᱭᱩᱜ ᱜᱮᱭᱟ ᱛᱚ ᱜᱚᱝᱠᱮ
ᱪᱮᱫ ᱦᱮᱸ ᱵᱟᱦᱟ ᱥᱚᱦᱨᱟᱭ ᱦᱳᱭᱳᱜ ᱜᱮᱭᱟ ᱦᱮᱸ ᱦᱩᱭᱩᱜ ᱜᱮᱭᱟ ᱥᱤᱫᱩ ᱠᱟᱹᱱᱦᱩ ᱠᱚ
ᱚ ᱥᱤᱫᱩ ᱠᱟᱦᱩ ᱤᱭᱟᱹ ᱚᱱᱟ ᱚᱱᱟ ᱦᱩᱞ ᱢᱟᱦᱟ
ᱦᱳᱭ ᱦᱳᱭ ᱦᱩᱞ ᱢᱟᱦᱟ
ᱚ ᱵᱷᱟᱹᱜᱤ ᱠᱚ ᱚᱱᱟᱢ ᱤᱭᱟᱹᱭᱮᱫᱟ
ᱫᱚᱦᱚ ᱦᱩᱭ ᱮᱱᱟ,
ᱟᱪᱪᱷᱟ ᱚ ᱛᱤᱨᱤᱥᱟ ᱡᱩᱱ ᱚᱱᱮ ᱛᱟᱵᱮᱱ ᱟᱨ ᱵᱤᱫᱩ ᱪᱟᱸᱫᱟᱱ ᱫᱚᱠᱚ ᱢᱟᱱᱟᱣ ᱛᱟᱦᱮᱸᱱᱟ ᱥᱮ ᱵᱟᱝ
ᱵᱟᱠᱚ ᱢᱟᱱᱟᱣ ᱜᱮᱭᱟ ᱢᱮᱱ ᱫᱚ
ᱦᱮᱸ ᱚᱱᱟ ᱫᱚ ᱟᱭᱢᱟ ᱟᱹᱛᱩ ᱨᱮᱜᱮ ᱵᱟᱝᱠᱚ ᱢᱟᱱᱟᱣ ᱛᱟᱦᱮᱸᱱᱟ᱾ ᱥᱮᱨᱢᱟ ᱟᱛᱳ ᱨᱮᱜᱮ ᱠᱚ ᱢᱟᱱᱟᱣ ᱛᱟᱦᱮᱸᱱᱟ ᱦᱟᱛᱟᱨ ᱦᱮᱸ ᱦᱮᱸ ᱢᱟᱱᱟᱣ ᱜᱮᱭᱟ ᱠᱚ ᱚᱱᱛᱮ ᱠᱚ ᱢᱟᱱᱟᱣᱟ ᱟᱞᱮ ᱟᱹᱛᱩ ᱨᱮᱫᱚ ᱵᱟᱝᱠᱚ ᱢᱟᱱᱟᱣᱟ ᱦᱟᱸᱜ ᱛᱚᱵᱮ ᱚᱱᱟ ᱥᱩᱨ ᱢᱤᱫ ᱵᱟᱨ ᱟᱹᱛᱩ ᱢᱮᱱᱟᱜᱼᱟ ᱚᱱᱟ ᱠᱚᱠᱚ ᱢᱟᱱᱟᱣ ᱛᱟᱦᱮᱸᱱ ᱜᱮᱭᱟ
ᱚ ᱟᱪᱪᱷᱟ ᱟᱪᱪᱷᱟ
ᱚᱲᱟᱜ ᱨᱮᱜᱮ, ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱵᱚᱞ ᱠᱚ ᱫᱚ ᱯᱮ ᱮᱱᱮᱡ ᱵᱟᱲᱟᱭᱟ ᱥᱮ ᱵᱟᱝ
ᱦᱮᱸ ᱦᱮᱸ ᱱᱤᱛᱳᱜ ᱠᱚ ᱮᱱᱮᱡ ᱠᱚ ᱜᱤᱫᱽᱨᱟᱹ ᱠᱚ ᱦᱮᱡ ᱠᱟᱱᱟ ᱟᱫᱚ ᱟᱹᱞᱤᱧ ᱥᱟᱭᱤᱰ ᱨᱮᱞᱤᱧ ᱛᱮᱸᱜᱳ ᱠᱟᱛᱮᱜ ᱜᱚᱞᱯᱚᱭ ᱫᱟ ᱞᱤᱧ ᱟᱭᱢᱟ ᱜᱤᱫᱽᱨᱟᱹ ᱠᱚ ᱦᱮᱡ ᱠᱟᱱᱟ
ᱚ ᱮᱱ ᱛᱟᱦᱚᱞᱮ ᱟᱵᱮᱱ ᱫᱚ ᱵᱮᱱ ᱮᱱᱮᱡ ᱵᱟᱲᱟᱭᱟ ᱥᱮ ᱵᱟᱝ
ᱦᱮᱸ ᱮᱱᱮᱡ ᱜᱮᱭᱟ ᱞᱤᱧ
ᱚ ᱛᱟᱦᱚᱞᱮ ᱱᱤᱫ ᱵᱮᱱ ᱮᱱᱮᱡᱟ?
ᱦᱮᱸ ᱧᱤᱫᱟᱹ ᱮᱱᱮᱡ ᱞᱟᱹᱜᱤᱫ ᱞᱮ ᱦᱚᱜᱼᱚᱭ ᱜᱤᱫᱽᱨᱟᱹ ᱠᱚ ᱦᱮᱡ ᱠᱟᱱᱟ ᱵᱩᱴ ᱠᱚᱠᱚ ᱦᱚᱨᱚᱜ ᱵᱟᱲᱟᱭᱮᱫᱟ
ᱟᱨ ᱪᱮᱫ ᱞᱮᱠᱟ ᱜᱚᱰᱟ ᱠᱚᱫᱚ ᱪᱮᱫ ᱞᱮᱠᱟ ᱱᱟᱯᱟᱭ ᱜᱮᱛᱟᱯᱮᱭᱟ ᱛᱚ?
ᱦᱮᱸ ᱜᱚᱰᱟ ᱠᱚ, ᱟᱞᱮ ᱥᱮᱫ ᱫᱚ ᱟᱨᱠᱤ ᱥᱚᱢᱟᱱ ᱡᱟᱭᱜᱟ ᱛᱚ᱾ ᱟᱫᱚ
ᱚ ᱚ ᱚᱱᱠᱟ ᱜᱮ ᱵᱟ ᱵᱟᱠᱷᱟᱡ ᱧᱮᱞᱚᱜᱚᱜᱼᱟ ᱟᱞᱮ ᱥᱮᱫ ᱫᱚ ᱵᱩᱨᱩ ᱡᱟᱭᱜᱟ ᱛᱚ ᱚᱱᱟ ᱤᱭᱟᱹ ᱛᱟᱦᱮᱸᱱᱟ ᱢᱟᱱᱮ ᱩᱥᱩᱞ ᱛᱟᱦᱮᱱᱟ ᱟᱠᱟᱥᱮᱫ ᱫᱚ ᱠᱟᱹᱴᱤᱡ᱾ ᱱᱤᱪᱩ ᱛᱟᱦᱮᱸᱱᱟ ᱢᱟᱱᱮ ᱞᱟᱛᱟᱨ ᱛᱟᱦᱮᱸᱱᱟ ᱟᱨ ᱮᱢᱚᱱ ᱪᱮᱫ ᱠᱩᱱ ᱠᱚᱨᱮ ᱚᱱᱟ ᱤᱭᱟᱹ ᱪᱮᱫ ᱠᱚ ᱫᱷᱤᱨᱤ ᱰᱩᱝ ᱤᱭᱟᱹ ᱫᱷᱤᱨᱤ ᱵᱟᱝ ᱚᱱᱟ ᱠᱚ ᱦᱚᱸ ᱛᱟᱦᱮᱸᱱᱟ ᱦᱳᱭ ᱰᱩᱝᱨᱤ ᱰᱩᱝᱨᱤ ᱚᱱᱟ ᱠᱩᱱ ᱠᱚ ᱨᱮ ᱛᱟᱦᱮᱸᱭᱮᱱ ᱜᱮ ᱚᱱᱮ ᱚᱱᱠᱟ ᱱᱟᱯᱟᱭ ᱧᱚᱜ ᱢᱟᱴᱷ ᱫᱚ ᱚᱱᱠᱟ ᱵᱟᱝ ᱮᱢᱚᱱ ᱪᱮᱫ ᱫᱷᱮᱨᱤ ᱠᱚ ᱦᱚᱸ ᱛᱟᱦᱮᱸᱱᱟ
ᱟᱞᱮᱥᱮᱫ ᱫᱚ ᱟᱹᱰᱤ ᱱᱟᱯᱟᱭ ᱜᱮ, ᱜᱟᱹᱣᱟᱹᱱ ᱠᱚ ᱯᱩᱨᱟᱹ ᱜᱷᱟᱥ ᱛᱮ ᱯᱮᱨᱮᱡ ᱠᱚ ᱛᱟᱦᱮᱱᱟ᱾
ᱟᱪᱪᱷᱟ ᱟᱪᱪᱷᱟ ᱢᱟ ᱱᱟᱯᱟᱭ ᱠᱟᱛᱷᱟ ᱛᱟᱦᱞᱮ ᱟᱨ ᱛᱟᱦᱞᱮ ᱜᱚᱢᱠᱮ ᱠᱷᱚᱵᱚᱨ ᱠᱚ ᱟᱨ ᱞᱟᱹᱭ ᱵᱮᱱ
ᱛᱟᱦᱞᱮ ᱟᱵᱤᱱ ᱫᱚ ᱵᱚᱞ ᱵᱤᱱ ᱮᱱᱮᱡ-ᱟ ᱥᱮ ᱵᱟᱝ?
ᱟᱞᱤᱧ ᱦᱚᱸᱞᱤᱧ ᱮᱱᱮᱡ ᱵᱟᱲᱟᱭ ᱜᱮᱭᱟ
ᱚ ᱟᱪᱪᱷᱟ ᱟᱨ ᱪᱮᱫ ᱠᱚ ᱯᱮ ᱠᱷᱮᱞᱟ
ᱦᱮᱸ
ᱟᱨ ᱪᱮᱫ ᱠᱚᱯᱮ ᱠᱷᱮᱞ ᱜᱮᱭᱟ?
ᱚ ᱵᱚᱞᱻ ᱜᱮ ᱵᱟᱹᱲᱛᱤ ᱠᱟᱭᱛᱮ ᱛᱟᱨᱯᱚᱨ ᱮᱴᱟᱜᱟᱜ ᱫᱚ ᱵᱟᱝ ᱵᱟᱹᱲᱛᱤ ᱠᱟᱭᱛᱮ ᱚᱱᱟᱜᱮ ᱮᱱᱮᱡ ᱵᱟᱲᱟ ᱦᱩᱭᱩᱜᱼᱟ ᱮᱟᱴᱦ ᱫᱚ ᱚᱱᱠᱟ ᱮ ᱫᱚ ᱵᱟᱝ
ᱛᱮᱢᱱᱤ ᱠᱚᱢ ᱢᱢ ᱡᱟᱦᱟᱱᱟᱜ ᱵᱟᱯᱮ ᱠᱷᱮᱞ ᱜᱮᱭᱟ?
ᱠᱚᱢ ᱢᱚᱱ ᱫᱚ ᱪᱮᱫ ᱞᱮᱠᱟ
ᱢᱟᱱᱮ ᱥᱟᱵ ᱠᱟᱜᱵᱤᱱ ᱢᱤᱫ ᱢᱟᱥ ᱜᱟᱱ ᱪᱟᱞᱟᱜᱼᱟ ᱛᱟᱨᱯᱚᱨ ᱟᱫᱚ ᱵᱚᱱᱫᱚ
ᱚ ᱦᱮᱸᱼᱦᱮᱸ ᱚᱱᱟ ᱫᱚ ᱠᱨᱤᱠᱮᱴ ᱦᱩᱭᱩᱜᱼᱟ ᱵᱟᱠᱟᱱ ᱵᱷᱚᱞᱤᱵᱚᱞ ᱦᱩᱭᱩᱜᱼᱟ ᱚᱱᱟ ᱢᱚᱫᱽᱫᱷᱮ ᱨᱮ
ᱚ ᱟᱪᱪᱷᱟ ᱚ ᱟᱨ ᱚᱯᱷ ᱥᱤᱡᱤᱱ ᱨᱮᱫᱚ ᱯᱩᱨᱟᱹᱴᱟ ᱜᱮ ᱯᱷᱩᱴᱵᱚᱞ ᱪᱟᱞᱟᱜ ᱵᱟᱝ?
ᱦᱳᱭ ᱯᱩᱨᱮ ᱯᱷᱩᱴᱵᱚᱞ ᱜᱮ ᱪᱟᱞᱟᱜᱼᱟ ᱯᱷᱩᱴᱵᱚᱞ ᱟᱞᱮᱥᱮᱫ ᱫᱚ ᱟᱱᱮ ᱰᱷᱮᱨ ᱠᱟᱹᱴᱤᱡ ᱜᱮ ᱢᱮᱱᱟᱜᱼᱟ ᱪᱚᱞ ᱢᱮᱱᱟᱜ ᱟᱛᱚ ᱚᱱᱟ ᱤᱭᱟᱹᱛᱮ ᱱᱚᱛᱮ ᱫᱚ ᱯᱷᱩᱴᱵᱚᱞ ᱫᱚ ᱵᱟᱹᱲᱛᱤ ᱠᱚ ᱪᱟᱨᱪᱟᱭ ᱛᱟᱦᱮᱱᱟ᱾
ᱟᱯᱮᱥᱮᱫ ᱫᱚ ᱟᱨ ᱪᱮᱫ ᱠᱚᱠᱚ ᱨᱚᱦᱚᱭᱟ?
ᱟᱨᱚᱭ ᱥᱚᱵᱡᱤ ᱨᱮ ᱥᱚᱵᱡᱤ ᱨᱮ ᱟᱵᱮᱱ ᱵᱮᱸᱜᱟᱲ ᱛᱟᱦᱮᱱᱟ ᱦᱚᱲᱮᱡ ᱛᱟᱦᱮᱱᱟ᱾ ᱛᱟᱯᱚᱨ ᱦ ᱦᱚᱲᱮᱡ ᱫᱚᱢᱮ ᱰᱟᱹᱱ ᱠᱟᱱᱟ᱾
ᱚ ᱚ ᱟᱪᱪᱷᱟ᱾
ᱟᱨ ᱛᱟᱨᱯᱚᱨ ᱟᱵᱮᱱᱟᱜ ᱠᱷᱤᱨᱟᱹ ᱛᱟᱦᱮᱱᱟ ᱚᱱᱟ ᱡᱷᱤᱸᱜᱟᱹ ᱛᱟᱦᱮᱱᱟ᱾ ᱛᱟᱯᱚᱨ ᱯᱩᱨᱟᱹᱭ ᱛᱟᱦᱮᱱᱟ ᱵᱷᱮᱱᱰᱤ ᱛᱟᱦᱮᱱᱟ ᱛᱟᱨᱯᱚᱨ᱾ ᱦᱚᱛᱚᱫ ᱛᱟᱦᱮᱱᱟ᱾ ᱠᱚᱦᱰᱟ ᱛᱟᱦᱮᱱᱟ ᱟᱭᱢᱟ ᱜᱮ ᱱᱚᱜ ᱱᱚᱝᱠᱟᱱ᱾ ᱦᱮ ᱟᱭᱢᱟ ᱠᱤᱪᱷᱩ ᱜᱮᱞᱮ ᱪᱟᱥ ᱛᱟᱦᱮᱱᱟ᱾
ᱚ
ᱟᱨ ᱟᱯᱮ ᱥᱮᱫ ᱫᱚ ᱜᱚᱝᱠᱮ ᱪᱮᱫ ᱠᱚᱠᱚ ᱪᱟᱥᱟ?
ᱟᱞᱮᱥᱮᱫ ᱫᱚ ᱚᱱᱟ ᱪᱷᱞᱟ ᱢᱚᱴᱚᱨ ᱠᱚ ᱵᱟᱫ ᱛᱮ ᱟᱹᱵᱤᱱ ᱡᱟᱦᱟᱸ ᱵᱤᱱ ᱞᱟᱹᱭ ᱠᱮᱫᱟ ᱡᱷᱚᱛᱚ ᱜᱮ᱾
ᱦᱚᱳᱭ ᱦᱳᱭ ᱚ ᱪᱷᱳᱞᱟ ᱢᱚᱴᱚᱨ ᱠᱚ ᱚᱱᱟᱠᱚ ᱪᱟᱥᱟ᱾
ᱦᱮᱸ ᱱᱚᱛᱮ ᱵᱟᱠᱚ ᱪᱟᱥᱫᱟ᱾
ᱚ ᱟᱞᱮ ᱥᱮᱫ ᱦᱚᱸ ᱪᱷᱳᱞᱟ ᱢᱚᱴ᱾ ᱰᱠᱚᱨ ᱫᱚ ᱵᱟᱝᱠᱚ ᱪᱟᱥᱮᱫᱛᱮ᱾
ᱚ ᱱᱚᱛᱮ ᱢᱳᱚᱴᱟᱢ ᱢᱩᱴᱤ ᱨᱚᱦᱚᱭ ᱭᱟᱠᱚ ᱵᱟᱫᱟᱢ ᱠᱚ ᱨᱚᱦᱚᱭ᱾
ᱛᱟᱨᱯᱚᱨ ᱚᱱᱠᱟᱯᱮᱫ ᱫᱚ ᱛᱲᱤ ᱨᱚᱦ ᱵᱟᱲ ᱜᱮᱭᱟᱦᱚᱞᱮᱫ ᱫᱚ ᱛᱩᱤ ᱦᱚᱸᱠᱚ ᱨᱚᱦᱚᱭ ᱵᱟᱭ ᱜᱮᱭᱟ ᱚᱱᱟ᱾ ᱦᱮᱸ ᱵᱟᱭᱳᱢᱤᱥᱴᱤᱠ ᱛᱮ ᱵᱟᱟᱹᱞᱤᱧ ᱞᱟᱹᱭ ᱫᱟᱲᱮᱭᱟᱫᱟ ᱚᱱᱟ ᱦᱚᱸ ᱵᱷᱟᱞᱤ ᱠᱚ ᱨᱚᱦᱚᱭᱟ᱾
ᱦᱮᱸ ᱛᱩᱲᱤ ᱛᱟᱨᱯᱚᱨ ᱠᱚᱥᱞᱟ᱾
ᱠᱚᱥᱞᱟᱣ ᱫᱚ ᱪᱮᱫ ᱠᱟᱱᱟ ᱜᱚᱝᱠᱮ?
ᱠᱚᱚᱥᱞᱟ ᱚᱱᱠᱟ ᱛᱩᱲᱤ ᱞᱮᱠᱟᱱᱟᱜ ᱜᱮ ᱚᱱᱟ ᱦᱮᱸᱫᱮ ᱧᱚᱜ ᱜᱮᱭᱟ᱾ ᱠᱚᱥᱞᱟ ᱵᱟᱹᱧ ᱧᱮᱞ ᱟᱠᱟᱫᱟ᱾
ᱚ ᱠᱚᱥᱞᱟ, ᱠᱚᱥᱞᱟ, ᱠᱚᱥᱞᱟ, ᱯᱚᱥᱱᱟᱣ ᱫᱚ ᱯᱟᱥᱮᱱᱟᱜ ᱠᱚᱫᱮ ᱠᱚ ᱢᱮᱛᱟᱜ ᱚᱱ ᱚᱱᱟ
ᱠᱚᱫᱮ ᱟᱫᱚ ᱟᱹᱞᱤᱧ ᱵᱟᱹᱞᱤᱧ ᱵᱩᱡ ᱫᱟᱲᱮᱭᱟᱜ ᱠᱟᱱᱟ ᱥᱮ ᱠᱚᱫᱮ ᱪᱮᱫ ᱠᱚ ᱞᱟᱹᱭ ᱟ?
ᱢᱟᱱᱮ ᱚᱱᱟ ᱨᱮᱱᱟᱜ ᱤᱭᱟᱹ ᱫᱚ ᱜᱚᱲᱦᱚᱱ ᱫᱚ ᱜᱷᱟᱸᱥ ᱞᱮᱠᱟ ᱧᱚᱜ ᱜᱮ᱾
ᱵᱟᱝ ᱢᱟᱱᱮ ᱪᱮᱫ ᱞᱤᱧ ᱞᱟᱹᱭ ᱟ ᱮᱻ ᱵᱩᱨᱩ ᱵᱩᱨᱤ ᱥᱟᱠᱟᱢ ᱵᱮᱧ ᱧᱮᱞ ᱠᱟᱫᱟ?
ᱵᱟᱝ
ᱦᱟ
ᱱᱟᱣᱟ ᱜᱮ ᱧᱩᱛᱩᱢ ᱫᱚᱸᱧ ᱟᱸᱡᱚᱢᱮᱫᱼᱟ,
ᱦᱳᱭᱛᱳ ᱧᱮᱞ ᱠᱟᱫᱟᱵᱤᱱᱛᱩ ᱟᱹᱞᱤᱧ ᱡᱟᱦᱟᱸᱞᱤᱧ ᱞᱟᱹᱭᱮᱫᱟ ᱵᱟᱹᱵᱤᱱ ᱵᱩᱡᱽ ᱪᱟᱲᱟᱜ ᱠᱟᱱᱟ᱾
ᱦᱳᱭ ᱦᱳᱭ ᱧᱩᱛᱩᱢ ᱡᱩᱫᱤ ᱯᱟᱥᱮᱡ ᱟᱞᱟᱫᱟ ᱵᱟᱞᱟᱫᱟ ᱢᱮᱱᱫᱟ᱾ ᱴᱷᱤᱠ ᱜᱮᱵᱮᱱ ᱞᱟᱹᱭᱫᱟ ᱢᱟ ᱞᱟᱹᱭ ᱵᱮᱱ᱾ ᱛᱩᱲᱤ ᱞᱮᱠᱟᱜᱮ ᱦᱚ ᱱᱟᱯᱟᱭ ᱠᱟᱛᱷᱟ᱾ ᱟᱪᱪᱷᱟ
ᱟᱹᱞᱩ ᱠᱚᱯᱮ ᱨᱚᱦᱚᱭᱟ ᱥᱮ ᱵᱟᱝ ᱚᱱᱛᱮ?
ᱦᱳᱭ ᱜᱚᱝᱠᱮ ᱨᱚᱦᱚᱭ ᱵᱟᱲᱟ ᱜᱮ᱾ ᱚᱱᱠᱟ ᱫᱚ ᱵᱟᱝ ᱛᱚᱵᱮ ᱨᱚᱦᱚᱭ ᱵᱟᱲᱟᱭ ᱜᱮᱭᱟᱞᱮ ᱚᱲᱟᱜ ᱡᱚᱢ ᱞᱮᱠᱟ ᱫᱚ
ᱚ ᱟᱪᱪᱷᱟ
ᱟᱪᱪᱷᱟ ᱜᱚᱝᱠᱮ ᱱᱟᱦᱟᱜ ᱜᱮᱫᱚᱜ ᱞᱮᱠᱷᱟᱡ ᱟᱵᱮᱱ ᱵᱮᱱ ᱠᱚᱞᱟ ᱱᱤᱛᱚᱜ᱾
ᱦᱮᱸ
ᱟᱨ
ᱴᱷᱤᱠ ᱜᱮᱭᱟ ᱢᱟ ᱱᱚᱣᱟ ᱫᱚ ᱛᱤᱱᱟᱹᱜ ᱡᱤᱵᱤ ᱞᱤᱢᱤᱴ ᱛᱟᱦᱮᱱᱟ,
ᱦᱮᱸ
ᱛᱤᱱᱟᱹᱜ ᱫᱷᱟᱹᱵᱤᱡ ᱞᱤᱢᱤᱴ ᱟᱨᱠᱤ,
ᱦᱚᱜ ᱚᱭ ᱛᱚ ᱜᱮᱫᱚᱜᱼᱟ ᱱᱟᱦᱟᱜ ᱟᱨ ᱵᱟᱨᱚ ᱢᱤᱱᱤᱴ ᱠᱷᱟᱡ ᱜᱮ ᱵᱟᱨᱚ ᱢᱤᱱᱤᱴ ᱮᱜᱟᱨᱳ ᱚᱴᱚ ᱢᱮᱴᱤᱠ ᱛᱚ ᱛᱟᱵ ᱱᱟ,
ᱦᱮᱸ ᱦᱮᱸ,
ᱟᱨ ᱞᱟᱹᱭ ᱵᱮᱱ ᱛᱟᱦᱚᱞᱮ,
ᱟᱫᱚ ᱟᱨ ᱠᱤᱪᱷᱩ ᱥᱮᱠᱮᱱᱰ ᱟᱛᱚ ᱜᱮᱫ ᱥᱟᱲᱟᱜᱼᱟ ᱟᱫᱚ, ᱟᱹᱞᱤᱧ ᱞᱤᱧ ᱯᱷᱳᱱᱟ,
ᱦᱮᱸ ᱛᱚ,
ᱱᱤᱛᱚᱜ ᱦᱚᱭ ᱛᱚ ᱵᱟᱹᱞᱤᱧ ᱨᱚᱲ ᱫᱟᱲᱮᱭᱟᱜᱼᱟ ᱟᱨ ᱢᱤᱫ ᱦᱚᱲᱮ ᱦᱮᱱᱟᱭᱟ ᱟᱨᱠᱤ ᱩᱱᱤᱭᱟᱜ ᱯᱷᱳᱱ ᱛᱮᱞᱤᱧ ᱨᱚᱯᱚᱲ ᱫᱟ,
ᱚᱸ ᱪᱮᱫ ᱞᱮᱠᱟ ᱵᱟ. ᱞᱤᱧ ᱵᱩᱡᱽ ᱫᱟᱲᱮᱭᱟᱜ ᱠᱟᱱᱟ?
ᱢᱟᱱᱮ ᱦᱩᱭᱩᱜ ᱠᱟᱱᱟ ᱱᱚᱣᱟ ᱫᱚ ᱢᱟᱱᱮ ᱞᱟᱹᱭᱟ ᱞᱤᱧ ᱤᱧ ᱫᱟᱫᱟ ᱯᱷᱳᱱ ᱠᱟᱱᱟ ᱟᱨᱠᱤ ᱱᱚᱣᱟ ᱫᱚ,
ᱱᱤᱛᱚᱜ ᱵᱮᱱ ᱠᱩᱞ ᱜᱮᱭᱟ ᱛᱚ?